ᱦᱮᱞᱳ ᱜᱚᱢᱠ ᱦᱮᱸ ᱡᱚᱦᱟᱨ ᱜᱮ ᱜᱚᱝᱠᱮ ᱨᱚᱲ ᱟᱸᱡᱚᱢᱚᱜ ᱠᱟᱱ ᱛᱟᱞᱤᱧᱟ ᱜᱚᱝᱠᱮ
ᱦᱮᱸ ᱦᱮᱸ ᱟᱸᱡᱚᱢᱚᱜ ᱠᱟᱱᱟ ᱞᱟᱹᱭᱵᱮᱱ ᱥᱮ ᱢᱟ
ᱛᱟᱞᱦᱮ ᱥᱟᱛᱟᱢ ᱫᱚ ᱚᱸᱰᱮ ᱠᱷᱚᱞᱟᱝ ᱟᱨᱟᱢᱵᱷᱚᱭᱮᱫᱟ ᱜᱚᱝᱠᱮ
ᱟᱪᱪᱷᱟ ᱢᱟ ᱛᱚᱵᱮ ᱟᱢ ᱟᱵᱮᱱ ᱜᱮ ᱮᱦᱚᱵ ᱜᱚᱫ ᱵᱮᱱ ᱥᱮ ᱦᱟᱸᱜ ᱢᱟ ᱥᱟᱯᱚᱨᱮ ᱦᱟᱸᱜ ᱟᱹᱞᱤᱧ ᱦᱟᱸᱜ ᱞᱤᱝ ᱞᱟᱹᱭ ᱜᱚᱫᱚᱜ ᱠᱟᱱᱟ ᱦᱟᱸᱜ
ᱜᱟᱝᱠᱮ ᱚᱱᱮ ᱰᱩᱵᱩᱡ ᱰᱩᱵᱩᱡ ᱛᱮ ᱵᱷᱤᱛᱤᱨ ᱧᱚᱜ ᱵᱷᱩᱜᱟᱹᱜ ᱛᱚ
ᱦᱩᱸ ᱦᱩᱸ ᱦᱩᱸ
ᱛᱤ ᱞᱤᱝ ᱠᱷᱟᱹᱲᱠᱟᱜᱼᱟ ᱟᱫᱚ ᱜᱚᱢᱠᱟ ᱟᱠᱚᱴᱮᱱ ᱛᱟᱹᱤᱧᱟ ᱵᱷᱤᱛᱤᱨ ᱨᱮ ᱦᱟᱞᱠᱟ ᱧᱚᱜ ᱩᱱᱟᱹᱜ ᱴᱟ ᱫᱚ ᱵᱟᱝ ᱦᱟᱞᱠᱟ ᱧᱚᱜ ᱟᱠᱚᱴ ᱜᱚᱝᱠᱮ ᱟᱹᱞᱤᱧ ᱦᱚᱸ ᱦᱟᱹᱥᱩ ᱠᱟᱱᱟ ᱛᱤ ᱩᱰᱩᱝ ᱥᱚᱢᱚᱭ ᱜᱚᱝᱠᱮ ᱟᱹᱞᱤᱧ ᱦᱚᱸ ᱟᱪ ᱟᱪᱠᱟ ᱜᱮᱞᱤᱧ ᱟᱫᱚ ᱪᱮᱫ ᱥᱟᱸᱮᱫ ᱵᱟᱹᱞᱤᱧ ᱧᱟᱢᱮᱫ ᱠᱷᱟᱱ ᱫᱚ ᱟᱪᱠᱟ ᱜᱮᱞᱤᱧ ᱨᱚᱦᱚᱲ ᱠᱮᱭᱟ ᱛᱤ ᱠᱚ ᱪᱷᱩᱞᱟᱹᱣ ᱪᱟᱞᱟᱣᱮᱱ ᱛᱟᱞᱤᱧᱟᱣ
ᱟᱪᱪᱷᱟ ᱛᱟᱦᱚᱞᱮ ᱠᱷᱟᱱ ᱛᱚ ᱟᱹᱰᱤ ᱡᱳᱨ ᱦᱟᱹᱥᱩ ᱠᱮᱫ ᱵᱮᱱᱟ ᱦᱟᱹᱥᱩ ᱫᱚ
ᱦᱮᱸ ᱚᱱᱠᱟ ᱦᱟᱹᱥᱩ ᱫᱚ ᱦᱟᱹᱥᱩ ᱠᱮᱫᱮᱱ ᱜᱮᱭᱟ ᱟᱫᱚ ᱩᱱ ᱠᱷᱚᱱ ᱜᱮ ᱟᱫᱚ ᱰᱩᱵᱩᱡ ᱠᱟᱛᱮᱫ ᱫᱚ ᱢᱟᱱᱮ ᱵᱷᱩᱜᱟᱹᱜ ᱠᱚᱫᱚ ᱵᱟᱞᱤᱧ ᱦᱟᱛᱟᱲᱟᱣ ᱜᱮᱭᱟ
ᱟᱪᱪᱷᱟ ᱪᱷᱟ ᱪᱷᱟ ᱪᱷᱟ ᱟᱨ ᱟᱹᱞᱤᱧ ᱢᱟ ᱜᱚᱢᱠᱮ ᱢᱤᱫ ᱫᱷᱟᱣ ᱦᱚᱸ ᱚᱱᱠᱟ ᱦᱟᱹᱠᱩ ᱥᱟᱵ ᱢᱟᱞᱮ ᱪᱟᱞᱟᱣ ᱟᱠᱟᱱᱟ ᱵᱟᱵᱟ ᱛᱟᱠᱚ ᱥᱟᱶᱜᱮ ᱟᱞᱮ ᱠᱟᱹᱴᱤᱡ ᱠᱟᱹᱴᱤᱡ ᱜᱤᱫᱽᱟᱹ ᱠᱚ ᱠᱤᱪᱷᱩ ᱦᱮᱸ
ᱦᱮ
ᱟᱫᱚ ᱟᱹᱞᱤᱧ ᱫᱚ ᱦᱟᱸᱜ ᱠᱟᱹᱴᱤᱡ ᱞᱤᱧ ᱦᱟᱨᱟ ᱡᱩᱣᱟᱹᱱ ᱜᱚᱫ ᱟᱠᱟᱱᱟ ᱱᱟᱥᱮᱱᱟᱜ ᱦᱮᱸ ᱥᱮ ᱮᱱᱟᱜᱮ ᱦᱟᱸᱜ ᱢᱟᱱᱮ ᱩᱠᱩ ᱩᱠᱩ ᱩᱠᱩ ᱩᱠᱩ ᱛᱮ ᱦᱟᱸᱜ ᱪᱩᱴᱤ ᱦᱟᱸᱜ ᱧᱩ ᱫᱩᱞᱤᱧ ᱥᱮᱬᱟ ᱜᱚᱫ ᱟᱠᱟᱫᱟ ᱩᱠᱩ ᱩᱠᱩ ᱛᱮ ᱦᱮᱸ ᱥᱮ ᱟᱫᱚ ᱤᱱᱟᱹ ᱚᱠᱛᱚ ᱨᱮ ᱮᱸᱻᱦᱟᱹᱠᱩ ᱥᱟᱵ ᱥᱟᱵ ᱛᱮᱦᱟ ᱟᱹᱞᱤᱧ ᱫᱚ ᱪᱷᱩᱴᱤ ᱧᱚᱜ ᱵᱩᱡᱷᱟᱹᱣ ᱠᱮᱫ ᱞᱤᱧᱟ ᱦᱮᱸ
ᱦᱮᱸ ᱜᱚᱝᱠᱮ ᱦᱟᱹᱠᱩ ᱥᱟᱵ ᱥᱟᱵᱛᱮ ᱪᱩᱴᱤ ᱧᱩ ᱫᱚ ᱵᱩᱡᱷᱟᱹᱣ ᱜᱮᱭᱟ
ᱦᱮᱸ ᱛᱟᱦᱚᱞᱮ ᱠᱷᱟᱱ ᱫᱚ ᱮᱸ ᱪᱟᱞᱟᱣ ᱠᱟᱱᱟᱞᱤᱧ ᱪᱩᱴᱤ ᱧᱩ ᱢᱤᱫᱴᱮᱱ ᱟᱹᱰᱤ ᱢᱟᱨᱟᱝ ᱜᱟᱰᱟ ᱛᱚ
ᱦᱮᱸ
ᱟᱫᱚ ᱱᱩᱠᱩ ᱫᱚ ᱱᱚᱣᱟ ᱫᱷᱟᱨᱮ ᱠᱚ ᱥᱟᱵᱮᱫ ᱠᱚ ᱠᱷᱟᱱ ᱟᱞᱤᱧ ᱫᱚ ᱦᱟᱱᱟ ᱫᱷᱟᱨᱮ ᱫᱷᱤᱨᱤ ᱫᱟᱱᱟᱝ ᱨᱮ ᱢᱤᱫᱴᱮᱱ ᱰᱚᱵᱷᱟᱜ ᱢᱟᱱᱮ ᱫᱟᱜ ᱛᱚᱸᱵᱟᱣ ᱟᱠᱟᱱᱟ ᱚᱸᱰᱮ ᱦᱟᱸᱜ ᱞᱤᱧ ᱧᱩᱭᱮᱫᱟ ᱪᱩᱴᱤ ᱫᱚ ᱦᱟᱸᱜ
ᱦᱮᱸ ᱜᱚᱝᱠᱮ
ᱟᱫᱚ ᱧᱩᱼᱧᱩ ᱛᱮᱞᱤᱧ ᱧᱮᱞᱮ ᱠᱟᱱᱟ ᱢᱤᱫ ᱴᱟᱝ ᱜᱤᱫᱽᱨᱟᱹ ᱞᱮᱠᱟᱱᱤᱡ ᱪᱤᱞᱤᱪᱚᱭ ᱯᱟᱭᱨᱟ ᱦᱤᱡᱩᱜ ᱠᱟᱱᱟ ᱦᱮᱸ ᱥᱮ
ᱞᱮᱠᱟᱱᱤᱡ
ᱦᱮᱸ ᱜᱚᱝᱠᱮ ᱟᱹᱞᱤᱧ ᱫᱚ ᱟᱫᱚ ᱫᱟᱜ ᱵᱷᱤᱛᱤᱨ ᱨᱮ ᱛᱚ ᱜᱤᱫᱽᱨᱟᱹ ᱠᱚ ᱯᱟᱭᱨᱟ ᱞᱮᱱᱠᱷᱟᱱ ᱚᱠᱟ ᱞᱮᱠᱟ ᱫᱟᱜ ᱠᱚ ᱦᱮᱞᱠᱟᱣ ᱦᱤᱡᱩᱜᱼᱟ ᱚᱱᱮ ᱚᱱᱠᱟ ᱦᱟᱜ ᱦᱚᱸ ᱯᱟᱭᱨᱟ ᱦᱤᱡᱩᱜ ᱠᱟᱱ ᱦᱮᱸ ᱦᱮᱞᱠᱟᱣ ᱦᱤᱡᱩᱜ ᱠᱟᱱᱟ ᱠᱤᱱᱛᱩ ᱩᱱ ᱢᱟᱨᱟᱝ ᱫᱚ ᱚᱠᱚᱭ ᱦᱚᱲ ᱠᱚ ᱯᱟᱭᱨᱟᱜ ᱠᱟᱱᱟ ᱠᱤ ᱟᱨ ᱨᱟᱠᱟᱵ ᱛᱚ ᱵᱟᱭ ᱨᱟᱠᱟᱵ ᱠᱟᱱᱟ ᱦᱟᱸᱜ ᱦᱮᱸᱥᱮ ᱛᱟᱦᱚᱞᱮ ᱠᱷᱟᱱ ᱫᱚ ᱟᱹᱞᱤᱧ ᱫᱚ ᱪᱮᱫ ᱞᱤᱧ ᱪᱤᱠᱟᱹᱭᱟ ᱪᱟᱲᱢᱟᱲ ᱪᱟᱞᱟᱣ ᱠᱟᱛᱮᱜ ᱞᱤᱧ ᱦᱚᱦᱚ ᱣᱟᱠᱚ ᱠᱟᱱᱟ ᱦᱮᱸ ᱥᱮ ᱟᱫᱚ ᱦᱮᱡ ᱠᱟᱛᱮᱫ ᱠᱚ ᱠᱟᱱᱟ ᱧᱮᱞᱮ ᱯᱮᱥᱮ ᱚᱸᱰᱮ ᱪᱤᱞᱤ ᱠᱟᱱᱟᱭ ᱟᱫᱚ ᱠᱚ ᱧᱮᱞᱮ ᱠᱟᱱᱟ ᱱᱩᱭ ᱢᱟ ᱦᱟ. ᱠᱩ ᱠᱟᱱᱟᱭ ᱦᱮᱸ ᱥᱮ
ᱦᱮᱸ
ᱛᱟᱦᱚᱞᱮ ᱠᱷᱟᱱ ᱫᱚ ᱜᱚᱝᱠᱮ ᱟᱞᱮᱭᱟᱜ ᱴᱷᱮᱱ ᱫᱚ ᱡᱟᱞ ᱛᱟᱦᱮᱸ ᱠᱟᱱᱟ ᱡᱟᱦᱟᱸ ᱫᱚᱠᱚ ᱢᱮᱛᱟᱜ ᱠᱟᱱᱟ ᱪᱚᱴ ᱡᱟᱞ ᱞᱮᱠᱟᱱᱟᱜ ᱢᱤᱫᱴᱟᱝ ᱢᱤᱤᱫᱴᱟ. ᱝ ᱡᱟᱞ ᱜᱚᱝᱠᱮ ᱡᱟᱦᱟᱸ ᱫᱚ ᱚᱱᱮ ᱢᱟᱱᱮ ᱤᱭᱟᱹ ᱞᱮᱠᱟ ᱛᱮᱧ ᱛᱟᱦᱮᱱᱟ ᱮᱢᱱᱤ ᱡᱟᱞ ᱞᱮᱠᱟᱜᱮ ᱥᱩ ᱛᱟᱢ ᱛᱮ ᱜᱟᱜ ᱛᱮ ᱪᱮᱫ ᱡᱟᱞ ᱪᱚ ᱠᱚ ᱢᱮᱛᱟᱜ ᱠᱟᱱᱟ ᱦᱮᱸ ᱟᱫᱚ ᱚᱱᱮ ᱚᱱᱟ ᱡᱟᱞ ᱛᱟᱦᱮᱸ ᱠᱟᱱ ᱛᱟᱞᱮᱛᱮ ᱟᱫᱚ ᱠᱚ ᱚᱰᱟᱣ ᱠᱮᱫᱟ ᱞᱟᱦᱟ ᱨᱮᱫᱚ
ᱞᱟᱦᱟᱨᱮ ᱜᱷᱮᱨᱟᱣ ᱠᱮᱜᱼᱟ ᱠᱚ
ᱜᱷᱮᱨᱟᱣ ᱠᱮᱜᱼᱟ ᱠᱚ ᱟᱨ ᱩᱱᱤ ᱦᱟᱹᱠᱩ ᱦᱚᱸᱞᱮ ᱡᱷᱚᱲᱟ ᱜᱚᱫ ᱠᱟᱫᱮ ᱠᱷᱟᱱ ᱮᱠᱫᱚᱢᱮ ᱨᱟᱫ ᱵᱟᱫᱮ ᱵᱚᱞᱚ ᱜᱚᱫ ᱮᱱᱟ ᱵᱩᱡ ᱮᱫᱟ ᱵᱮᱱ ᱦᱟᱫᱩᱥ ᱦᱟᱫᱩᱛ ᱠᱟᱛᱮ ᱵᱚᱞ ᱜᱚᱫ ᱡᱟᱞ ᱨᱮᱜᱮ ᱮᱠᱫᱚᱢ ᱟᱨ ᱵᱚᱞᱚ ᱢᱟᱭ ᱵᱚᱞᱚ ᱠᱟ‌ᱹᱭᱮᱱ ᱟᱫᱚ ᱪᱤᱠᱟᱹ ᱛᱮᱞᱮ ᱨᱟᱠᱟᱵᱮᱭᱟ ᱵᱩᱡᱽ ᱫᱟᱵᱮᱱ ᱥᱟᱵ ᱢᱟᱞᱮ ᱥᱟᱵᱮ ᱠᱟᱱᱟ ᱫᱚᱢᱮ ᱯᱸᱫᱭᱮᱫ ᱞᱮᱭᱟ ᱯᱷᱟᱸᱫᱟ ᱛᱮᱦᱟᱸᱜ ᱡᱟᱦᱟᱸᱭ ᱜᱮᱭ ᱯᱷᱟᱸᱫᱟ ᱦᱚᱪᱚᱜ ᱠᱟᱱᱟ ᱩᱱᱤᱜᱮ ᱦᱟᱸᱜ ᱢᱟᱱᱮ ᱢᱤᱫ ᱫᱷᱟᱨᱮᱫᱚ ᱢᱤᱫ ᱜᱷᱟᱹᱲᱤᱡ ᱫᱚ ᱠᱟᱹᱴᱤᱡ ᱫᱚ ᱢᱟᱱᱮ ᱵᱚᱦᱚᱜ ᱠᱚᱫᱚ ᱛᱷᱟᱨ ᱛᱷᱟᱨᱟᱣ ᱜᱮ ᱵᱩᱡᱩᱜ ᱠᱟᱱᱟ ᱟᱨ ᱪᱮᱫ ᱦᱮᱸ ᱥᱮ ᱩᱱ ᱢᱟᱱᱮ ᱥᱮᱬᱟ ᱦᱟᱹᱠᱩ
ᱵᱟᱝ ᱫᱟᱲᱮᱭᱟᱜ
ᱟᱹᱰᱤ ᱢᱩᱥᱠᱤᱞ ᱜᱮᱭᱟ ᱟᱫᱚ ᱩᱱ ᱢᱟᱨᱟᱝ ᱦᱟᱹᱠᱩ ᱥᱮ ᱜᱚᱝᱠᱮ ᱛᱟᱦᱚᱞᱮ ᱠᱷᱟᱱ ᱫᱚ ᱪᱮᱫ ᱞᱮ ᱪᱤᱠᱟᱹᱭᱟ ᱛᱟᱦᱞᱮ ᱠᱷᱟᱱ ᱫᱚ ᱟᱞᱮ ᱢᱚᱬᱮ ᱡᱚᱱ ᱢᱚᱬᱮ ᱦᱚᱲ ᱞᱮ ᱛᱟᱦᱮᱸ ᱠᱟᱱᱟ ᱟᱨᱠᱤ
ᱦᱮᱸ ᱜᱚᱢᱠᱮ
ᱢᱚᱬᱮ ᱦᱚᱲ ᱜᱮ ᱢᱤᱫ ᱥᱟᱶᱛᱮ ᱜᱷᱮᱸᱴ ᱠᱮᱫᱮᱭᱟᱞᱮ ᱯᱨᱚᱛᱷᱚᱢ ᱦᱟᱹᱠᱩ ᱡᱟᱞ ᱨᱮ
ᱦᱮᱸ
ᱦᱮᱸ ᱥᱮ ᱟᱨ ᱜᱷᱮᱸᱴ ᱠᱟᱛᱮᱜ ᱦᱟᱸᱜ ᱞᱮ ᱦᱟ. ᱲᱩᱵ ᱟᱠᱟᱫᱮᱭᱟ ᱢᱚᱬᱮ ᱦᱚᱲ ᱛᱮ ᱟᱨ ᱮᱱᱛᱮ ᱨᱮᱦᱚᱸ ᱵᱟᱞᱮ ᱟᱴᱚᱜ ᱢᱚᱬᱮ ᱦᱚᱲ ᱛᱮᱞᱮ ᱦᱟ. ᱲᱩᱵ ᱟᱠᱟᱫᱮᱭᱟ ᱢᱤᱫᱴᱟᱝ ᱦᱟᱹᱠᱩ ᱜᱮ ᱦᱮᱸ ᱟᱫᱚ ᱦᱟᱸᱜ ᱵᱟᱞᱮ ᱟᱴᱚᱠ ᱫᱟᱲᱮᱭᱟᱭ ᱠᱟᱱᱟ
ᱦᱮᱸ ᱜᱚᱝᱠᱮ
ᱛᱟᱦᱚᱞᱮ ᱠᱷᱟᱱ ᱫᱚ ᱩᱱᱤ ᱫᱚ ᱵᱟᱯᱮ ᱵᱟᱝ ᱜᱚᱡ ᱞᱮᱠᱷᱟᱱ ᱦᱚᱸ ᱦᱟᱸᱜ ᱵᱟᱝᱞᱮ ᱨᱟᱠᱟᱵ ᱫᱟᱲᱮᱭᱟᱭ
ᱦᱮᱸ ᱦᱮᱸᱜ ᱵᱟᱝ ᱜᱚᱡ ᱞᱮᱠᱷᱟᱱ ᱵᱟᱝ ᱜᱟᱱᱚᱜᱼᱟ ᱜᱚᱝᱠᱮ ᱫᱟᱜ ᱨᱮᱫᱚ ᱦᱟᱹᱠᱩᱣᱟᱜ ᱫᱚ ᱫᱚᱢᱮ ᱜᱮ ᱡᱳᱨ ᱛᱟᱠᱚ
ᱦᱮᱸ ᱟᱹᱰᱤ ᱡᱳᱨ ᱜᱚᱝᱠᱮ ᱟᱹᱰᱤ ᱡᱳᱨ ᱟᱨᱦᱚᱸ ᱞᱟᱹᱴᱩ ᱦᱟᱹᱠᱩ ᱫᱚ ᱟᱨᱦᱚᱸ ᱵᱟᱹᱲᱛᱤ ᱦᱩᱸ ᱛᱟᱦᱚᱞᱮ ᱠᱷᱟᱱ ᱫᱚ ᱟᱨ ᱪᱮᱫ ᱛᱮᱞᱮ ᱜᱚᱡᱮᱭᱟ ᱜᱚᱢᱠᱮ ᱟᱞᱮ ᱢᱟ ᱠᱟ. ᱴᱟ. ᱨᱤ ᱵᱷᱤᱱᱴᱤᱱ ᱠᱚᱦᱚᱸ ᱵᱟᱞᱮ ᱤᱫᱤ ᱥᱟ ᱦᱟᱹᱛᱩᱲᱤ ᱠᱚᱦᱚᱸ ᱵᱟᱞᱮ ᱤᱫᱤᱭᱟᱠᱟᱫᱼᱟ ᱡᱮ ᱠᱩᱴᱟᱹᱢ ᱜᱚᱡᱮᱭᱟ ᱛᱟᱦᱚᱞᱮ ᱠᱷᱟᱱ ᱫᱚ ᱟᱨ ᱢᱤᱫ ᱦᱚᱲᱮ ᱛᱟᱦᱮᱸ ᱩᱱᱤ ᱞᱮ ᱢᱮᱛᱟᱭ ᱠᱟᱱᱟ ᱮ ᱫᱩᱫᱩ ᱨᱟᱠᱟᱵ ᱜᱚᱫᱚᱜ ᱢᱮᱥᱮ ᱛᱮᱴᱟᱱ ᱫᱷᱤᱨᱤ ᱟᱹᱜᱩᱭ ᱢᱮ ᱢᱟᱨᱟᱝ ᱧᱚᱜᱟᱜ ᱦᱮᱸ ᱛᱚᱵᱮ ᱩᱱᱤ ᱵᱟᱨᱛᱤᱛᱮ ᱠᱩᱨᱩᱼᱠᱩᱨᱩ ᱯᱨᱟᱭ ᱢᱚᱬᱮ ᱠᱤᱡᱤ ᱛᱮᱭᱟᱨ ᱨᱮᱱᱟᱜ ᱢᱤᱫᱴᱮᱱ ᱫᱷᱤᱨᱤ ᱟᱹᱜᱩ ᱠᱮᱫᱟ ᱜᱚᱝᱠᱮ ᱛᱚᱵᱮ ᱟᱫᱚ ᱚᱱᱟ ᱛᱮᱜᱮ ᱫᱚᱢᱮᱞᱮ ᱠᱩᱴᱟᱹᱢ ᱠᱮᱫᱮᱭᱟ ᱟᱹᱰᱤ ᱜᱷᱟᱹᱲᱤᱡ᱾ ᱠᱩᱴᱟᱹᱢ ᱯᱚᱨᱮ ᱦᱟᱸᱜ ᱮᱢ ᱜᱚᱡ ᱮᱱᱟᱭ ᱦᱟᱹᱠᱩᱴᱟᱜ ᱫᱚ᱾ ᱦᱮᱸ ᱵᱟᱝ ᱡᱩᱛᱩᱜ ᱟ ᱥᱮ ᱾ ᱛᱟᱦᱚᱞᱮᱠᱷᱟᱱ ᱢᱚᱬᱮ ᱫᱟᱣ ᱠᱩᱴᱟᱹᱢ ᱯᱚᱨᱮ ᱜᱚᱡ ᱮᱱᱟ ᱩᱱᱤ ᱦᱟᱹᱠᱩ ᱫᱚ ᱟᱹᱰᱤ ᱜᱷᱟᱹᱲᱤᱡ ᱠᱩᱴᱟᱹᱢ ᱠᱩᱴᱟᱹᱢ ᱛᱮ᱾
ᱚᱸᱻ ᱾
ᱛᱟᱯᱚᱨᱮ ᱦᱟᱸᱜ ᱢᱚᱬᱮ ᱦᱚᱲ ᱛᱮ ᱦᱟᱸᱜ ᱞᱮ ᱜᱚᱜ ᱨᱟᱠᱟᱵᱮ ᱠᱟᱱᱟ ᱵᱩᱡ ᱮᱫᱟᱵᱮ ᱾
ᱦᱮᱸᱻ ᱾
ᱢᱚᱬᱮ ᱦᱚᱲ ᱛᱮᱞᱮ ᱜᱚᱜ ᱨᱟᱠᱟᱵᱮ ᱠᱟᱱᱟ ᱵᱩᱡᱫᱟᱵᱮᱱ ᱮᱢᱚᱱ ᱢᱟᱨᱟᱝ ᱦᱟᱹᱠᱩ ᱠᱟᱱᱟᱭ ᱥᱮ ᱜᱚᱝᱠᱮ ᱢᱚᱬᱮ ᱦᱚᱲ ᱦᱟᱸᱜ ᱠᱟᱵᱟ ᱠᱩᱵᱩ ᱠᱟᱱᱟᱞᱮ ᱵᱩᱡᱽ ᱫᱟᱵᱮᱱ᱾
ᱢᱚᱬᱮ ᱦᱚᱲ ᱛᱮ ᱠᱟᱵᱟ ᱠᱚᱵᱩᱸᱻ
ᱢᱟᱱᱮ ᱵᱩᱡ ᱫᱟᱵᱚᱱ ᱩᱱ ᱢᱟᱨᱟᱝ ᱦᱟᱠ
ᱦᱮᱸ ᱜᱚᱝᱠᱮ ᱵᱩᱡᱷᱟᱹᱣ ᱫᱟᱲᱮᱭᱟᱜ ᱠᱟᱱ ᱜᱮᱭᱟᱹᱧ ᱢᱚᱬᱮ ᱦᱚᱲ ᱞᱟᱝᱜᱟ ᱢᱟᱱᱮ᱾
ᱦᱮᱸᱻ ᱦᱮᱸᱻ ᱾ ᱦᱟᱯᱮ ᱜᱚᱝᱠᱮ ᱠᱟᱹᱴᱤᱡ ᱱᱚᱣᱟ ᱜᱟᱹᱰᱤ ᱠᱚ ᱮᱢᱚᱱ ᱪᱟᱞᱟᱜᱼᱟ ᱵᱟᱝ ᱨᱟᱥᱛᱷᱟ ᱫᱷᱟᱨᱮ ᱠᱚ ᱠᱷᱟᱨᱟᱯ ᱜᱮ ᱦᱟᱸᱜ ᱵᱮᱱ ᱵᱩᱡᱟ ᱟᱫᱚ ᱨᱟᱠᱟᱵ ᱠᱟᱛᱮ ᱡᱚᱠᱷᱚᱱ ᱦᱟᱸᱜ ᱞᱮ ᱧᱮᱞᱮ ᱠᱟᱱᱟ ᱜᱚᱝᱠᱮ ᱵᱩᱡ ᱫᱟᱵᱮᱱ᱾
ᱦᱮᱸᱻ ᱾
ᱡᱮ ᱦᱟᱹᱠᱳ ᱫᱚ ᱟᱹᱰᱤ ᱢᱟᱨᱟᱝ ᱜᱮᱭᱟᱭ ᱾
ᱢᱟᱨᱟᱝ ᱟᱜ ᱜᱮ ᱢᱚᱬᱮ ᱦᱚᱲ ᱢᱚᱬᱮ ᱦᱚᱲ ᱞᱟᱸᱜᱟ ᱢᱟᱱᱮ
ᱦᱮᱸ ᱟᱹᱰᱤ ᱢᱟᱨᱟᱝ ᱟᱫᱚ ᱡᱚ ᱠᱷᱚᱱ ᱦᱟᱸᱜ ᱞᱮ ᱳᱡᱳᱱᱮ ᱠᱟᱱᱟ ᱦᱮᱸ ᱥᱮ ᱩᱱᱤ ᱫᱚ ᱩᱱᱤ ᱰᱟᱹᱲᱤ ᱯᱟᱞᱞᱟ ᱨᱮᱫᱚ ᱳᱡᱳᱱ ᱜᱮ ᱵᱟᱝ ᱮ ᱜᱟᱱᱚᱜᱼᱟ᱾ ᱡᱚᱠᱷᱚᱱ ᱦᱟᱸᱜ ᱠᱚᱢ ᱠᱚᱢᱯᱤᱭᱩᱴᱟᱨ ᱠᱟᱴᱟ ᱴᱟᱠᱟ ᱨᱮ ᱡᱚᱠᱷᱚᱱ ᱞᱮ ᱳᱡᱳᱱ ᱠᱮᱫᱮᱭᱟ ᱦᱮᱸᱥᱮ ᱜᱚᱝᱠᱮ ᱾
ᱦᱩᱸᱻ
ᱧᱮᱞ ᱠᱟᱫᱮᱭᱟᱞᱮ ᱟᱨᱮ ᱜᱮ ᱞᱦᱟᱨᱮ ᱠᱤᱞᱳ ᱜᱚᱝᱠᱮ ᱢᱮᱱᱟᱭ ᱟᱠᱟᱫᱮᱭᱟ ᱩᱱᱤ ᱦᱟᱹᱠᱩ ᱢᱟ ᱵᱩᱡᱽ ᱫᱟᱵᱮᱱ ᱾
ᱜᱚᱝᱠᱮ ᱟᱨ ᱛᱟᱦᱚᱞᱮ ᱠᱩᱴᱟᱹᱢ ᱠᱮᱫᱮ ᱫᱚᱯᱮ ᱚᱱᱟ ᱜᱮᱛᱚ ᱠᱟᱹᱴᱤᱡ ᱠᱚᱢ ᱱᱟ ᱵᱟᱠᱷᱟᱱ ᱫᱚ ᱢᱤᱫ ᱠᱩᱧᱴᱟᱞ ᱜᱮᱛᱚ ᱜᱚᱝᱠᱮ
ᱦᱮᱸ ᱜᱚᱝᱠᱮ ᱮᱠᱫᱚᱢ ᱟᱨ ᱪᱮᱫ ᱵᱮᱱ ᱞᱟᱹᱭᱟ ᱩᱱ ᱢᱟᱨᱟᱝ ᱦᱟᱹᱠᱩ ᱪᱮᱫ ᱛᱮᱞᱮ ᱤᱫᱤ ᱮᱭᱟ ᱛᱟᱦᱚᱞᱮ ᱠᱷᱟᱱ ᱛᱚ ᱫᱚ ᱠᱚᱨᱟᱣ ᱛᱮᱱᱟᱜ ᱢᱚᱴᱚᱨ ᱥᱟᱭᱠᱮᱞ ᱛᱮ ᱦᱟᱸᱜ ᱢᱟ ᱵᱟᱞᱮ ᱞᱟᱫᱮ ᱫᱟᱲᱮᱭᱟᱭ ᱠᱟᱱᱟ ᱛᱟᱦᱚᱞᱮ ᱠᱷᱟᱱ ᱫᱚ ᱢᱤᱫ ᱴᱮᱱ ᱰᱟᱝᱨᱟ ᱜᱟᱹᱰᱤ ᱜᱮᱞᱮ ᱵᱷᱟᱲᱟ ᱠᱮᱫᱟ ᱜᱚᱝᱠᱮ ᱵᱩᱡ ᱫᱟ ᱵᱮᱱ ᱦᱮᱸ ᱜᱚᱝᱠᱮ ᱟᱫᱚ ᱵᱮᱱ ᱪᱤᱠᱟᱹᱭᱟ ᱛᱚᱵᱮ ᱚᱱᱟ ᱨᱮᱜᱮ ᱠᱚᱥᱴᱚ ᱢᱚᱥᱴᱚ ᱟᱨᱚ ᱞᱮ ᱞᱟᱫᱮ ᱠᱮᱫᱮᱭᱟ ᱟᱨ ᱚᱱᱟ ᱛᱮᱜᱮᱞᱮ ᱤᱫᱤ ᱠᱮᱫᱮᱭᱟ ᱟᱫᱚ ᱪᱟᱞᱟᱣ ᱠᱟᱛᱮ ᱟᱨᱚ ᱟᱸᱡᱚᱢ ᱵᱮᱱ ᱦᱟᱸᱜ ᱠᱟᱛᱷᱟ ᱱᱟᱥᱮ ᱱᱟᱜ ᱟᱹᱰᱤ ᱜᱷᱟᱹᱲᱤᱡ ᱞᱤᱧ ᱞᱟᱹᱭ ᱮᱫᱟ ᱟᱨ ᱠᱟᱹᱴᱤᱡ ᱱᱟᱥᱮ ᱱᱟᱜ ᱞᱟᱹᱭ ᱦᱚᱪᱚᱣᱟ ᱞᱤᱧ ᱵᱮᱱ ᱪᱟᱞᱟᱣ ᱠᱟᱛᱮ ᱦᱟᱜ ᱡᱚᱠᱷᱚᱱ ᱦᱟᱸᱜ ᱞᱮ ᱜᱮᱫᱮ ᱞᱟᱹᱜᱤᱫ ᱦᱮᱸᱥᱮ ᱠᱟᱹᱴᱟᱹᱨᱤ ᱛᱮᱦᱟᱸᱜ ᱞᱮ ᱢᱟᱜᱮ ᱠᱟᱱᱟ ᱜᱚᱝᱠᱮ ᱵᱩᱡ ᱫᱟᱵᱮᱱ ᱠᱟᱹᱴᱟᱹᱨᱤ ᱢᱟ ᱛᱷᱩᱵᱽᱲᱟᱹᱭᱮᱱ ᱛᱟᱦᱚᱞᱮ ᱠᱷᱟᱱ ᱫᱚ ᱥᱚ ᱢᱟᱦᱟᱥ ᱥᱚᱢᱚᱥᱥᱟ ᱦᱮᱸᱥᱮ ᱛᱟᱞᱦᱮ ᱠᱷᱟᱱ ᱫᱚ ᱫᱟᱨᱮ ᱜᱮᱫ ᱠᱚᱨᱟᱛᱽ ᱫᱚ ᱛᱟᱦᱮᱸ ᱠᱟᱱᱟ
ᱫᱟᱨᱮ ᱜᱮᱫ ᱠᱚᱨᱟᱫᱽ ᱛᱮᱯᱮ ᱜᱮᱫ ᱠᱮᱫᱮᱭᱟ ᱜᱚᱝᱠᱮ
ᱦᱮᱸ ᱜᱚᱝᱠᱮ ᱟᱫᱚ ᱩᱱᱟᱹᱜ ᱢᱟᱨᱟᱝ ᱦᱟᱹᱠᱩ ᱫᱚ ᱟᱹᱰᱤ ᱜᱷᱟᱹᱲᱤᱡ ᱜᱮᱫ ᱜᱮᱫ ᱛᱮ ᱜᱚᱝᱠᱮ ᱟᱹᱰᱤ ᱜᱷᱟᱹᱲᱤᱡ ᱪᱚᱞᱮ ᱜᱮᱫ ᱥᱟᱹᱛ ᱠᱮᱫᱮᱭᱟ ᱟᱨ ᱦᱟᱜ ᱡᱚᱢ ᱚᱠᱟ ᱫᱚ ᱡᱚᱢ ᱦᱩᱭ ᱱᱟ ᱟᱢᱫᱚ ᱟᱹᱰᱤ ᱢᱟᱨᱟᱝ ᱦᱟᱠᱩ ᱵᱷᱟᱜᱽ ᱠᱚᱫᱚ ᱜᱚᱝ ᱜᱚᱝᱠᱮ ᱟᱵᱮᱱ ᱠᱟᱹᱴᱤᱡ ᱵᱩᱡ ᱵᱮᱱ ᱢᱤᱫ ᱠᱩᱭᱤᱱᱴᱟᱞ ᱨᱮᱱ ᱦᱟᱹᱠᱩ ᱢᱚᱬᱮ ᱡᱚᱱ ᱛᱮ ᱢᱟᱱᱮ ᱢᱟᱱᱮ ᱠᱩᱲᱤ ᱠᱤᱞᱳ ᱠᱟᱛᱮᱜ ᱵᱷᱟᱜᱽ ᱦᱩᱭ ᱟᱠᱟᱱ ᱛᱟᱞᱮᱭᱟ ᱦᱮᱸ ᱩᱱᱟᱹᱜ ᱜᱟᱱ ᱦᱟᱹᱠᱩ ᱡᱚᱢ ᱛᱚ ᱟᱫᱚ ᱯᱮᱲᱟ ᱠᱚ ᱠᱟᱹᱴᱤᱡ ᱞᱮ ᱤᱫᱤ ᱵᱟᱲᱟᱣᱟᱜ ᱠᱚᱣᱟ
ᱦᱮᱸ
ᱟᱨ ᱟᱞᱮ ᱦᱚᱸ ᱪᱷᱟᱯᱷᱟ ᱪᱷᱟᱯᱷᱟ ᱫᱚᱞᱮ ᱡᱚᱢ ᱠᱮᱫᱮ ᱜᱮᱭᱟ ᱞᱟᱹᱴᱩ ᱦᱟᱹᱠᱩ ᱫᱚ ᱜᱚᱝᱠᱮ ᱚᱠᱟ ᱨᱮᱢ ᱧᱟᱢ ᱠᱩ ᱩᱱ ᱢᱟᱨᱟᱝ ᱞᱟᱹᱴᱩ ᱦᱟᱹᱠᱩ ᱫᱚ ᱛᱚᱵᱮ ᱡᱚᱢ ᱱᱟᱹᱢᱟᱹᱭᱚᱜ ᱦᱩᱭᱩᱜ ᱟᱥᱮ ᱦᱮᱸ ᱦᱮᱸ᱾ ᱛᱟᱦᱚᱞᱮ ᱠᱷᱟᱱ ᱜᱚᱝᱠᱮ ᱱᱚᱜᱼᱚ ᱱᱚᱝᱠᱟ ᱱᱚᱝᱠᱟᱱᱟᱜ ᱡᱩᱫᱤ ᱟᱵᱮᱱᱟᱜ ᱡᱤᱭᱚᱱ ᱨᱮᱱᱟᱜ ᱠᱤᱪᱷᱩ ᱠᱟᱛᱷᱟ ᱠᱚ ᱢᱮᱱᱟᱜ ᱟᱠᱟᱫ ᱠᱷᱟᱱ ᱫᱚ ᱛᱟᱦᱚᱞᱮ ᱠᱷᱟᱱ ᱞᱟᱹᱭ ᱵᱮᱱ ᱥᱮ ᱟᱹᱞᱤᱧ ᱦᱚᱸ ᱠᱟᱹᱴᱤᱡ ᱞᱤᱧ ᱟᱸᱡᱚᱢᱟ?
ᱜᱚᱝᱠᱮ ᱟᱹᱞᱤᱧᱟᱜ ᱡᱤᱭᱚᱱ ᱨᱮᱱᱟᱜ ᱠᱟᱛᱷᱟ ᱫᱚ ᱪᱮᱫ ᱞᱤᱧ ᱞᱟᱹᱭᱟ ᱜᱚᱝᱠᱮ? ᱟᱵᱤᱱᱟᱜ ᱚᱱᱟ ᱠᱟᱛᱷᱟ ᱜᱮᱞᱤᱧ ᱞᱟᱹᱭ ᱫᱟ ᱟᱹᱵᱤᱱ ᱡᱩᱫᱤ ᱵᱤᱲᱤ ᱧᱩ ᱡᱩᱫᱤ ᱵᱟᱹᱵᱤᱱ ᱥᱮᱬᱟ ᱠᱮᱭᱟ ᱩᱱ ᱥᱚᱢᱚᱭ
ᱦᱮᱸ
ᱩᱱᱤ ᱦᱟᱹᱠᱩ ᱫᱚ ᱵᱟᱭ ᱜᱚᱡ ᱠᱚᱜ-ᱟᱭ᱾
ᱵᱟᱝ ᱜᱚᱝᱠᱮ ᱚᱱᱟ ᱛᱮᱜᱮ ᱛᱚᱠᱚ ᱞᱟᱹᱭᱟ ᱜᱚᱝᱠᱮ ᱢᱟᱱᱮ ᱵᱤᱲᱤ ᱨᱮᱦᱚᱸ ᱪᱩᱴᱤ ᱨᱮᱦᱚᱸ ᱢᱟᱱᱮ ᱥᱮ ᱛᱷᱟᱢᱟᱠᱩᱨ ᱨᱮᱦᱚᱸ ᱱᱟᱥᱮ ᱱᱟᱥᱮ ᱫᱚ ᱠᱟᱹᱴᱤᱡ ᱠᱚ ᱧᱩᱣᱟᱜ ᱜᱮᱭᱟ᱾
ᱦᱮᱸ ᱜᱚᱝᱠᱮ,
ᱦᱮᱸᱜ ᱵᱟᱝᱠᱷᱟᱱ ᱫᱚ ᱱᱚᱜᱼᱚ ᱱᱚᱝᱠᱟ ᱩᱱᱤ ᱦᱟᱹᱠᱩ ᱦᱚᱸ ᱵᱟᱝ ᱞᱮ ᱜᱚᱡ ᱫᱟᱲᱮᱭᱟᱭ ᱠᱮᱫᱚ᱾
ᱦᱳᱭ ᱜᱚᱝᱠᱮ, ᱟᱹᱞᱤᱧᱟᱜ ᱡᱤᱭᱚᱱ ᱠᱟᱹᱦᱱᱤ ᱫᱚ ᱜᱚᱝᱢᱮ ᱚᱱᱠᱟᱱᱟᱜ ᱢᱟᱨᱟᱝ ᱩᱛᱟᱹᱨ ᱡᱤᱭᱚᱱ ᱠᱟᱹᱱᱦᱤ ᱠᱚᱫᱚ ᱵᱟᱝ ᱜᱷᱚᱴᱟᱣ ᱟᱠᱟᱫ ᱞᱤᱧᱟ᱾ ᱟᱹᱞᱤᱧᱟᱜ ᱡᱤᱭᱚᱱ ᱠᱟᱹᱦᱱᱤ ᱠᱚᱫᱚ ᱜᱚᱝᱠᱮ ᱱᱚᱨᱢᱟᱞ ᱜᱮ᱾
ᱟᱪᱪᱷᱟ ᱟᱪᱪᱷᱟ ᱟᱪᱪᱷᱟ ᱟᱻᱪᱪᱷᱟ ᱟᱪᱪᱷᱟ ᱜᱚᱝᱠᱮ ᱟᱵᱤᱱ
ᱦᱟᱹᱠᱩ ᱠᱚ ᱥᱟᱵ ᱵᱟᱲᱟ ᱠᱟᱜ ᱠᱚᱣᱟᱞᱤᱧ ᱜᱚᱝᱠᱮ ᱥᱮᱲᱟ ᱥᱮᱲᱟᱶ ᱚᱱᱠᱟ ᱯᱟᱸᱪ ᱠᱤᱞᱳ ᱫᱚᱥ ᱠᱤᱞᱳ ᱵᱟᱨᱚ ᱠᱤᱞᱳ ᱟᱫᱚ ᱟᱞᱮ ᱱᱚᱸᱰᱮ ᱢᱟᱨᱟᱝ ᱧᱚᱜ ᱵᱟᱸᱫᱷ ᱢᱮᱱᱟᱜᱼᱟ᱾
ᱦᱮᱸ ᱦᱮᱸ
ᱟᱞᱮ ᱫᱚ ᱚᱛᱟ ᱡᱟᱞ ᱛᱮᱞᱮ ᱚᱛᱟ ᱠᱚᱣᱟ᱾ ᱟᱫᱚ ᱜᱚᱝᱠᱮ ᱟᱹᱞᱤᱧ ᱢᱤᱫᱴᱟᱝ ᱞᱤᱧ ᱵᱟᱨᱚ ᱠᱤᱞᱳ ᱨᱤᱱᱤᱞᱤᱧ ᱨᱟᱠ ᱨᱟᱠᱟᱵ ᱞᱮᱫᱮᱭᱟ, ᱟᱫᱚ ᱜᱚᱢᱠᱮ ᱩᱱᱤ ᱫᱚ ᱫᱚᱢᱮ ᱵᱮᱞᱮ ᱛᱟᱦᱮᱸ ᱠᱟᱱ ᱛᱟᱭᱟ᱾
ᱟᱪᱪᱷᱟ ᱟᱪᱪᱷᱟ ᱟᱪᱪᱷᱟ ᱟᱪᱪᱷᱟ
ᱜᱚᱝᱠᱮ ᱡᱚᱠᱷᱚᱱ ᱞᱤᱧ ᱵᱟᱨᱳ ᱠᱤᱞᱳ ᱨᱤᱱᱤᱡ ᱦᱟᱹᱠᱩ ᱞᱤᱧ ᱨᱟᱠᱟᱵ ᱠᱮᱫᱭᱟ ᱥᱮ ᱦᱚᱲ ᱢᱟ ᱠᱚ ᱜᱚᱝᱠᱮ ᱪᱚᱢᱠᱟᱣᱱᱟᱞᱮ᱾
ᱪᱚᱢᱠᱟᱣ ᱜᱮ ᱵᱚᱴᱷᱮ ᱠᱟᱱᱟ ᱜᱚᱝᱠᱮ, ᱟᱢ ᱢᱟ ᱛᱷᱟᱨ ᱛᱷᱟᱨᱟᱣ ᱩᱛᱟᱹᱨᱚᱜ ᱟᱵᱮᱱ ᱵᱟᱵᱮᱱ ᱵᱩᱡᱽ ᱫᱟᱲᱮᱭᱟᱜᱼᱟ ᱟᱵᱮᱱ ᱟᱵᱮᱱ ᱵᱮᱱ ᱞᱟᱹᱭ ᱠᱮᱫᱟ ᱟᱹᱞᱤᱧ ᱛᱷᱟᱨᱛᱷᱟᱨᱟᱜ ᱠᱟᱱᱟ᱾ ᱦᱳᱭ ᱨᱟᱹᱥᱠᱟᱹ ᱛᱮᱜᱮ ᱦᱟᱸᱜ ᱵᱮᱱ ᱛᱷᱟᱨ ᱛᱷᱟᱨᱟᱜ ᱩᱱ ᱫᱚ,
ᱦᱮᱸ ᱜᱚᱝᱠᱮ ᱟᱨᱚ ᱦᱚᱲ ᱦᱚᱸ ᱜᱚᱢᱠᱮ ᱠᱚ ᱪᱚᱢᱠᱟᱣ ᱜᱚᱫ ᱱᱟ᱾ ᱟᱹᱞᱤᱧ ᱢᱟ ᱩᱱᱟᱹᱜ ᱯᱟᱛᱞᱟ ᱥᱟᱛᱞᱟ ᱦᱚᱲ ᱠᱟᱱᱟᱞᱤᱧ᱾ ᱪᱤᱠᱟᱹᱛᱮ ᱨᱟᱠᱟᱵ ᱠᱮᱫᱮ ᱟᱹᱧ? ᱨᱟᱠᱟᱵ ᱠᱮᱫᱮ ᱟᱹᱧ ᱪᱤᱠᱟᱹ ᱞᱮᱠᱟᱛᱮ?
ᱟᱪᱪᱷᱟ ᱟᱪᱪᱷᱟ ᱟᱵᱮᱱ ᱫᱚ ᱜᱚᱝᱠᱮ ᱛᱟᱦᱚᱞᱮ ᱠᱷᱟᱱ ᱫᱚ ᱜᱚᱞᱯᱷᱚ ᱢᱟ ᱟᱹᱰᱤ ᱥᱟᱹᱜᱤᱧ ᱞᱟᱝ ᱜᱚᱞᱯᱷᱚ ᱛᱚ ᱚᱱᱠᱟ ᱟᱵᱮ ᱫᱚ ᱠᱟᱹᱴᱤᱡ ᱩᱢᱮᱨ ᱨᱮ ᱦᱮᱸᱥᱮ
ᱦᱮᱸ
ᱦᱳᱥᱴᱮᱞ ᱠᱚᱨᱮ ᱫᱚᱵᱮᱱ ᱛᱟᱦᱮᱸ ᱵᱟᱲᱟ ᱟᱠᱟᱱᱟ ᱥᱮ ᱵᱟᱝ ᱚᱞᱚᱜ ᱡᱤᱭᱚᱱ ᱨᱮ?
ᱦᱮᱸ ᱜᱚᱢᱠᱮ ᱟᱹᱞᱤᱧ ᱠᱟᱹᱴᱤᱡ ᱩᱢᱮᱨ ᱨᱮ ᱦᱳᱥᱴᱮᱞ ᱠᱚᱨᱮ ᱞᱤᱧ ᱛᱟᱦᱮᱸ ᱵᱟᱲᱟ ᱠᱟᱱ ᱜᱮᱭᱟ᱾
ᱟᱪᱪᱷᱟ ᱟᱪᱪᱷᱟ ᱟᱪᱪᱷᱟ ᱦᱳᱥᱴᱮᱞ ᱠᱚᱨᱮ ᱠᱷᱚᱱ ᱛᱚ ᱛᱟᱦᱞᱮ ᱠᱷᱟᱱ ᱫᱚ ᱟᱵᱮᱱ ᱛᱚ ᱵᱷᱟᱞᱮ ᱜᱮ ᱦᱟᱸᱜ ᱵᱮᱱ ᱵᱟᱲᱟᱭ ᱜᱮ ᱚᱠᱟ ᱞᱮᱠᱟ ᱦᱳᱥᱴᱮᱞ ᱠᱚᱨᱮᱱᱟᱜ ᱠᱤᱨᱛᱤ ᱠᱟᱱᱰᱚ ᱠᱚ᱾
ᱦᱮᱸ ᱜᱚᱢᱠᱮ ᱵᱷᱟ ᱵᱷᱟᱜᱮ ᱞᱮᱠᱟ ᱞᱤᱧ ᱵᱟᱲᱟᱭᱟ ᱦᱳᱥᱴᱮᱞ ᱠᱚᱨᱮᱱᱟᱜ ᱠᱤᱨᱛᱤ ᱠᱟᱱᱰᱚ ᱠᱚ᱾
ᱟᱪᱪᱷᱟ ᱜᱚᱝᱠᱮ ᱟᱯᱮ ᱫᱚ ᱦᱳᱥᱴᱮᱞ ᱨᱮ ᱢᱟᱱᱮ ᱪᱮᱫ ᱞᱮᱠᱟ ᱯᱮ ᱛᱟᱦᱮᱸ ᱠᱟᱱᱟ? ᱠᱟᱹᱴᱤᱡ ᱜᱤᱫᱽᱨᱟᱹ ᱟᱜ ᱠᱷᱟᱹᱡᱟᱹᱲᱤ ᱠᱚ ᱪᱟᱱᱟᱪᱩᱨ ᱠᱚᱫᱚ ᱯᱮ ᱡᱚᱢᱮᱫ ᱛᱟᱦᱮᱸᱜ ᱥᱮ ᱵᱟᱝ?
ᱦᱮᱸ ᱦᱮᱸ ᱜᱚᱢᱠᱮ ᱠᱟᱹᱴᱤᱡ ᱜᱤᱫᱽᱨᱟᱹ ᱟᱜ ᱠᱷᱟᱹᱡᱟᱹᱨᱤ ᱠᱚ ᱪᱟᱱᱟᱪᱩᱨ ᱠᱚ ᱡᱚᱢ ᱵᱟᱲᱟ ᱦᱩᱭᱩᱜ ᱠᱟᱱ ᱜᱮᱭᱟ ᱜᱚᱢᱠᱮ᱾
ᱟᱪᱪᱷᱟ ᱚᱱᱟ ᱫᱚ ᱢᱟᱱᱮ ᱠᱟᱹᱴᱤᱡ ᱨᱮᱫᱚ ᱵᱚᱱ ᱡᱚᱢᱟ ᱡᱚᱛᱚ ᱦᱚᱲ ᱜᱮ ᱮᱵᱚᱝ ᱩᱱᱫᱚ ᱩᱱᱟᱹᱜ ᱜᱮᱭᱟᱱ ᱠᱚᱦᱚᱸ ᱛᱚ ᱵᱟᱝ ᱛᱟᱦᱮᱸ ᱠᱟᱱᱟ᱾
ᱦᱮᱸ ᱜᱚᱢᱠᱮ ᱯᱟᱹᱭᱞᱟᱹ ᱯᱟᱹᱭᱞᱟᱹ ᱫᱚ ᱡᱚᱜ ᱟᱹᱞᱤᱧ ᱞᱤᱧ ᱪᱟᱞᱟᱣ ᱞᱮᱱᱟ ᱟᱹᱞᱤᱧᱟᱜ ᱦᱚᱸᱠᱚ ᱡᱚᱢᱮᱫ ᱛᱟᱦᱮᱸᱫ ᱛᱟᱨᱯᱚᱨᱮ ᱟᱹᱧᱤᱧ ᱞᱤᱧ ᱪᱮᱴᱷᱟᱭᱮᱱ ᱠᱷᱟᱱ ᱫᱚ ᱟᱞᱤᱧ ᱦᱚᱞᱤᱧ ᱡᱚᱢ ᱞᱤᱧ ᱟᱨᱟᱢᱵᱚ ᱠᱮᱜᱼᱟ᱾
ᱟᱸ ᱟᱞᱤᱧᱟᱜ ᱦᱚᱸ ᱜᱚᱝᱠᱮ ᱪᱮᱫ ᱵᱮᱱ ᱞᱟᱹᱭᱟ ᱦᱮᱸ ᱛᱮᱦᱮᱧ ᱞᱤᱧ ᱤᱫᱤᱭᱟ ᱠᱷᱟᱹᱡᱟᱹᱲᱤ ᱜᱟᱯᱟ ᱠᱷᱟᱱ ᱪᱟᱵᱟᱜ ᱛᱟᱹᱞᱤᱧᱟ᱾
ᱦᱮᱸ ᱜᱚᱢᱠᱮ ᱚᱱᱠᱟ ᱜᱮ
ᱟᱨ ᱜᱚᱝᱠᱮ ᱵᱩᱡᱽ ᱫᱟᱢ ᱟᱪᱪᱷᱟ ᱜᱚᱝᱠᱮ ᱟᱞᱮ ᱦᱳᱥᱴᱮᱞ ᱨᱮ ᱢᱤᱫᱴᱮᱱ ᱜᱤᱫᱽᱨᱟᱹᱭ ᱛᱟᱦᱮᱸ ᱠᱟᱱᱟ ᱡᱟᱦᱟᱸᱭ ᱫᱚᱢᱮ ᱜᱮ ᱠᱩᱢᱵᱽᱲᱩᱭᱮᱫ ᱛᱟᱦᱮᱸᱜ ᱵᱩᱡᱽ ᱫᱟ ᱵᱮᱱ
ᱫᱚᱢᱮ ᱜᱮ
ᱦᱮᱸ ᱟᱞᱮ ᱴᱷᱮᱱ ᱜᱤᱫᱨᱟᱹᱭ ᱛᱟᱦᱮᱸ ᱠᱟᱱᱟ ᱚᱱᱮ ᱚᱱᱠᱟ ᱟᱯᱟᱛᱚᱛᱚ ᱟᱹᱰᱤ ᱫᱤᱱ ᱯᱚᱨᱮ ᱦᱟᱸᱜ ᱞᱮ ᱵᱩᱡᱽ ᱠᱮᱫᱮᱭᱟ ᱟᱨ ᱩᱱᱤ ᱠᱩᱢᱲᱩ ᱜᱤᱫᱽᱨᱟᱹ ᱫᱚ, ᱟᱫᱚ ᱟᱡᱽ ᱜᱮ ᱠᱩᱢᱵᱽᱲᱩ ᱜᱚᱛᱮ ᱟᱫᱚ ᱦᱚᱲᱮ ᱫᱳᱥ ᱠᱚᱣᱟ ᱵᱩᱡᱽ ᱛᱟᱵᱮᱱ ᱚᱝᱠᱟ ᱠᱩᱢᱵᱽᱲᱩᱭᱟᱭ ᱟᱨ ᱦᱟᱱᱠᱩᱪᱚ ᱡᱟᱦᱟᱸᱭ ᱠᱩᱢᱲᱩ ᱠᱩᱱᱤᱭᱟᱜ ᱪᱟᱹᱵᱤ ᱠᱚᱫᱚᱭ ᱦᱟᱱᱠᱩ ᱱᱩᱠᱩᱣᱟᱜ ᱵᱮᱜ ᱨᱮ ᱥᱟᱢᱵᱟᱣ ᱠᱟᱜ ᱠᱟᱱ ᱛᱟᱦᱮᱸᱫ
ᱦᱮᱸ ᱜᱚᱝᱠᱮ
ᱦᱮᱸ ᱟᱨ ᱦᱟᱸᱜ ᱮ ᱞᱟᱹᱭᱟ ᱡᱮ ᱚᱠᱚᱭᱟᱜ ᱵᱮᱜᱽ ᱨᱮ ᱪᱟᱹᱵᱤ ᱢᱮᱱᱟᱜᱼᱟ ᱩᱱᱤᱜᱮ ᱦᱟᱸᱜ ᱠᱩᱢᱲᱩ ᱟᱠᱟᱫᱟ ᱛᱟᱦᱟᱞᱮ ᱠᱷᱟᱱ ᱦᱟᱱᱠᱩ ᱱᱟᱠᱚᱣᱟᱜ ᱵᱮᱜᱽ ᱨᱮ ᱦᱟᱸᱜ ᱪᱟᱹᱵᱤ ᱢᱟᱭ ᱥᱟᱢᱵᱟᱣ ᱠᱟᱜ ᱠᱟᱱᱟ ᱟᱡᱫᱚ ᱠᱩᱢᱲᱩ ᱠᱟᱛᱮᱫ ᱢᱤᱫ ᱫᱷᱟᱨᱮ
ᱫᱚ ᱜᱚᱢᱠᱮ ᱧᱟᱢ ᱠᱮᱫᱮ ᱠᱷᱟᱱ ᱫᱚ ᱯᱮ ᱵᱟᱯᱮ ᱫᱟᱞ ᱞᱮᱫᱮᱭᱟ᱾
ᱟᱫᱚ ᱜᱚᱝᱠᱮ ᱫᱟᱞ ᱫᱚ ᱵᱟᱞᱮ ᱫᱟᱞ ᱞᱮᱫᱮᱭᱟ ᱟᱫᱚ ᱚᱱᱮ ᱟᱫᱚ ᱢᱤᱫ ᱫᱷᱟᱣ ᱥᱟᱠᱨᱟᱛ ᱨᱮ ᱦᱟᱸ ᱚᱲᱟᱜ ᱮ ᱪᱟᱞᱟᱣ ᱠᱟᱱᱟ ᱥᱮ ᱟᱫᱚ ᱥᱟᱠᱨᱟᱛ ᱨᱮ ᱡᱚᱠᱷᱚᱱ ᱚᱲᱟᱜ ᱮ ᱪᱟᱞᱟᱣ ᱞᱮᱱᱟ ᱩᱱ ᱡᱚᱠᱷᱚᱱ ᱟᱭᱟᱜ ᱠᱟᱱᱛᱷᱟ ᱠᱚ ᱛᱟᱦᱮᱸᱠᱟᱱ ᱛᱟᱭᱟ ᱜᱚᱝᱠᱮ ᱵᱩᱡᱽ ᱫᱟᱢ ᱟᱫᱚ ᱠᱟᱹᱴᱤᱡᱽ ᱜᱤᱫᱽᱨᱟᱹ ᱫᱚ ᱱᱟᱸᱜ ᱵᱩᱡᱟ ᱥᱮ ᱠᱟᱹᱴᱤᱡᱽ ᱜᱤᱫᱽᱨᱟᱹᱣᱟᱜ ᱨᱟᱹᱜᱤ ᱫᱚ ᱛᱚᱵᱮ ᱠᱟᱱᱛᱷᱟ ᱠᱚ ᱡᱚᱛᱚ ᱵᱟᱥᱠᱟ ᱮᱨ ᱞᱮ ᱥᱟᱢᱵᱟᱣ ᱠᱮᱫᱟ ᱵᱟᱥᱠᱟ ᱠᱚ ᱞᱮ ᱫᱟᱞ ᱪᱚᱠᱲᱚ ᱠᱟᱫ ᱛᱟᱭᱟ ᱠᱟᱹᱴᱤᱡᱽ ᱨᱮᱜᱮ ᱵᱩᱡᱽ ᱫᱟᱵᱮᱱ
ᱦᱮᱸᱜ ᱫᱟᱞ ᱪᱚᱠᱨᱮ ᱜᱚᱝᱠᱮ?
ᱦᱮᱸ ᱛᱟᱯᱚᱨᱮ ᱟᱫᱚ ᱚᱸᱰᱮᱜᱮ ᱡᱚᱠᱷᱚᱱ ᱟᱹᱭᱩᱵ ᱵᱮᱲᱟ ᱨᱟᱪᱟᱥᱮᱫ ᱡᱚᱝ ᱠᱚ ᱩᱥᱩᱨ ᱞᱮᱫ ᱛᱟᱦᱮᱸᱫ ᱟᱫᱚ ᱩᱱᱤᱭᱟᱜ ᱠᱟᱱᱛᱷᱟ ᱨᱮ ᱜᱮ ᱚᱱᱟ ᱤᱭᱟᱹ ᱨᱮᱜᱮᱞᱮ ᱵᱟᱥᱠᱟ ᱨᱮᱜᱮᱞᱮ ᱨᱟᱪᱟᱠᱟᱫᱮᱫ ᱛᱟᱦᱮᱱᱟᱞᱮ ᱦᱮᱸ ᱵᱟᱨᱦᱮ ᱠᱚᱫᱚ ᱵᱟᱞᱮ ᱪᱟᱞᱟᱜ ᱠᱟᱱ ᱛᱟᱦᱮᱸ ᱟᱨ ᱟᱹᱞᱤᱧ ᱢᱟ ᱢᱤᱫ ᱫᱤᱱ ᱯᱮᱞᱟᱥᱴᱤᱠ ᱨᱮ ᱤᱡᱽ ᱠᱟᱛᱮᱫ ᱚᱸᱰᱮ ᱵᱟᱥᱠᱟᱨᱤᱞᱤᱧ ᱥᱟᱢᱵᱟᱣ ᱦᱚᱴᱚ ᱠᱟᱫᱟ ᱟᱨ ᱛᱟᱨ ᱠᱟᱹᱢᱤ ᱵᱟᱠᱷᱟᱱ ᱫᱚ ᱫᱚᱢᱮ ᱴᱟᱠᱟᱭ ᱟᱛᱠᱤᱨ ᱟᱠᱟᱫ ᱛᱟᱹᱞᱤᱧ ᱫᱚ ᱜᱚᱝᱠᱮ
ᱦᱳ
ᱦᱮᱸ ᱛᱟᱯᱚᱨᱮ ᱦᱮᱡᱽ ᱟᱠᱟᱱᱟᱭ ᱟᱨ ᱦᱮᱡᱽ ᱠᱟᱛᱮ ᱞᱟᱸᱫᱟ ᱵᱟᱲᱟᱭᱮᱫᱟ ᱦᱮᱸ ᱥᱮ ᱟᱨ ᱡᱚᱠᱷᱚᱱ ᱦᱟᱸᱜ ᱨᱩᱢ ᱮ ᱵᱚᱞᱚᱜ ᱵᱟᱥᱠᱟᱭ ᱡᱷᱤᱡᱽ ᱛᱟᱭ ᱞᱟᱹᱜᱤᱫ ᱩᱱ ᱡᱚᱠᱷᱚᱱ ᱫᱚ ᱟᱫᱚ ᱵᱚᱦᱚᱜ ᱨᱮᱭ ᱪᱟᱯᱚ ᱟᱠᱟᱱᱟ᱾ ᱦᱮᱸ ᱟᱫᱚ ᱟᱨ ᱠᱤᱪᱷᱩ ᱫᱤᱱᱮ ᱛᱦᱭᱮᱱᱟ ᱟᱫᱚ ᱨᱚᱲ ᱦᱚᱸ ᱵᱟᱞᱮ ᱨᱚᱲᱟᱭ ᱠᱟᱱ ᱛᱟᱦᱮᱸᱱ᱾ ᱦᱮᱸ ᱥᱮ, ᱮᱢᱟᱱ ᱟᱫᱚ ᱠᱚ ᱢᱮᱛᱟᱞᱮ ᱠᱟᱱᱟ ᱵᱟᱯᱮ ᱨᱚᱲᱟᱭ ᱠᱟᱱᱟ ᱦᱮᱸ ᱦᱳᱥᱴᱮᱞ ᱨᱮ ᱵᱟᱞᱮ ᱫᱚᱦᱚ ᱛᱟ , ᱟᱞᱚᱯᱮ ᱫᱚᱦᱚ ᱞᱮᱭᱟ ᱵᱟᱞᱮ ᱛᱟᱦᱮᱱᱟ ᱟᱞᱮ ᱞᱮ ᱞᱟᱹᱭᱫᱟ ᱩᱱᱟᱹᱜ ᱫᱤᱱ ᱠᱷᱚᱱᱟᱜ ᱴᱟᱠᱟᱭ ᱠᱩᱢᱵᱽᱲᱩ ᱠᱟᱫ ᱛᱟᱞᱮᱭᱟ ᱫᱤᱱ ᱦᱤᱞᱳᱜ ᱦᱮᱸ ᱟᱨ ᱱᱟᱡ ᱠᱷᱟᱱ ᱫᱚ ᱱᱚᱝ ᱛᱟᱦᱟᱞᱮ ᱠᱷᱟᱱ ᱫᱚ ᱟᱫᱚ ᱦᱮᱸ ᱩᱱᱤ ᱫᱚ ᱟᱫᱚ ᱱᱚᱭᱠᱟ ᱟᱞᱮ ᱫᱚ ᱞᱮ ᱦᱚᱦᱚᱼᱟᱭ ᱛᱟᱦᱮᱸᱫ ᱠᱟᱞᱳ ᱥᱩᱣᱟᱹᱨ ᱢᱮᱱᱛᱮ ᱞᱮ ᱦᱚᱦᱚᱣᱟᱭ ᱠᱟᱱ
ᱚ ᱜᱚᱝᱠᱮ, ᱯᱚᱭᱥᱟ ᱠᱚᱫᱚ ᱵᱟᱯᱮ ᱠᱷᱚᱭ ᱞᱮᱫᱮᱭᱟ? ᱛᱤᱱᱟᱹᱜ ᱜᱟᱱ ᱴᱟᱠᱟᱭ ᱠᱚᱢᱲᱩ ᱞᱮᱜᱟᱭ ᱜᱚᱝᱠᱮ
ᱪᱤᱠᱟᱹ ᱟᱫᱚ ᱥᱚᱠᱛᱚ ᱵᱟᱥᱠᱟᱨᱤᱧ ᱤᱡᱟᱜ ᱛᱟᱭᱟ ᱚᱱᱟᱨᱮᱜᱮ ᱤᱧᱟᱹᱜ ᱨᱟᱹᱜᱤ ᱠᱚᱦᱚᱸ ᱪᱟᱵᱟᱭᱮᱱ ᱛᱤᱧᱟᱹ ᱵᱩᱡᱽ ᱫᱟ ᱵᱮᱱ ᱜᱚᱝᱠᱮ
ᱚᱸᱻ ᱚᱱᱟ ᱨᱮᱜᱮ ᱵᱚᱫᱞᱟᱵᱤᱱ ᱦᱟᱛᱟᱣ ᱠᱮᱭᱟ ᱟᱫᱚ ᱯᱚᱭᱥᱟ ᱨᱮᱱᱟᱜ ᱫᱚᱨᱠᱟᱨ ᱵᱟᱸ
ᱟᱡ ᱜᱮ ᱥᱮ ᱥᱟᱯᱷᱟ ᱦᱩᱭᱮᱱ ᱛᱟᱭᱟ, ᱟᱨ ᱱᱚᱣᱟ ᱠᱷᱱᱟᱜ ᱦᱮᱸ ᱜᱚᱝᱠᱮ ᱥᱟᱯᱷᱟ ᱜᱮ ᱢᱟᱱᱮ ᱪᱤᱠᱟᱹᱭᱟ ᱜᱚᱝᱠᱮ ᱵᱟᱥᱠᱟ ᱢᱟ ᱟᱭᱟᱜ ᱠᱟᱱ ᱜᱮ ᱠᱟᱱᱛᱷᱟ ᱠᱚ ᱢᱟ ᱪᱮᱨᱮ ᱤᱭᱟᱹᱭᱟ? ᱪᱮᱨᱮ ᱡᱟᱹᱯᱤᱫᱟ ᱥᱟᱯᱷᱟ ᱜᱮ ᱦᱩᱭᱮᱱ ᱛᱟᱭᱟ᱾ ᱟᱹᱞᱤᱧᱟᱜ ᱨᱟᱹᱜᱤ ᱦᱚᱸ ᱥᱮ ᱵᱟᱝ ᱠᱚᱢ ᱛᱟᱦᱮᱸᱱ᱾ ᱩᱸᱻ ᱛᱟᱦᱟᱞᱮ ᱠᱷᱟᱱ ᱜᱚᱝᱠᱮ ᱟᱵᱮᱱ ᱫᱚ? ᱱᱚᱝᱠᱟᱱᱟᱜ ᱠᱤᱪᱷᱩ ᱜᱷᱚᱴᱚᱱᱟ ᱠᱚ ᱟᱵᱮᱱᱟᱜ ᱡᱤᱵᱚᱱ ᱨᱮ?
ᱦᱮᱸ ᱚᱱᱠᱟ ᱟᱞᱤᱧᱟᱜ ᱦᱚᱸ ᱚᱱᱠᱟᱱᱟᱜ ᱜᱷᱚᱴᱚᱱᱟ ᱟᱞᱮ ᱦᱳᱥᱴᱮᱞ ᱨᱮ ᱦᱚ ᱫᱚᱢᱮ ᱠᱩᱢᱲᱩ ᱠᱚ ᱛᱟᱦᱮᱸ ᱠᱟᱱᱟ ᱜᱚᱝᱠᱮ᱾
ᱟᱪᱪᱷᱟ, ᱪᱮᱫᱠᱟ ᱠᱩᱢᱲᱩ ᱠᱚ ᱠᱟᱹᱴᱤᱡᱽᱨᱵᱮᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾